ᱦᱮᱞᱳᱻ
ᱦᱮᱸ ᱦᱮᱞᱳ
ᱦᱩᱸ ᱟᱸᱡᱚᱢᱚᱜ ᱠᱟᱱᱟ ᱨᱚᱲ
ᱦᱮᱸ ᱟᱸᱡᱚᱢᱚᱜ ᱠᱟᱱᱟ᱾
ᱚᱦᱚ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱚᱸ ᱟᱨ ᱱᱟᱯᱟᱭ ᱜᱮᱭᱟᱵᱤᱱ ᱛᱚ
ᱦᱟᱹᱭ ᱱᱟᱯᱟᱭ ᱜᱮ ᱟᱵᱤᱱ ᱜᱮ
ᱟᱞᱤᱧ ᱦᱚᱸ ᱱᱟᱯᱟᱭ ᱜᱮᱭᱟᱞᱤᱧ ᱟᱻᱨᱟᱹᱜ ᱡᱚᱢ ᱠᱚᱫᱚ ᱦᱳᱭᱱᱟ ᱥᱮ ᱵᱟᱝᱜᱮ
ᱦᱳᱭ ᱡᱚᱢ ᱠᱚ ᱦᱩᱭ ᱟᱠᱟᱱ ᱜᱮᱭᱟ ᱡᱚᱢ ᱠᱟᱛᱮ ᱜᱮ ᱫᱩᱲᱩᱵ ᱦᱩᱭ ᱠᱟᱱᱟ᱾
ᱚᱻ
ᱟᱹᱞᱤᱧ ᱦᱚᱸ ᱡᱚᱢ ᱠᱚ ᱫᱚ ᱦᱳᱭ ᱟᱠᱟᱱᱟ ᱾ ᱟᱫᱚ ᱡᱚᱢ ᱠᱟᱛᱮᱫ ᱱᱠᱚᱣ ᱫᱩᱲᱩᱵ ᱵᱟᱲᱟᱭ ᱦᱩᱭ ᱟᱠᱟᱱᱟ ᱾
ᱟᱪᱪᱷᱟ ᱟᱪᱪᱷᱟ
ᱟᱨ ᱞᱟᱹᱭ ᱮᱭᱟ ᱞᱤᱧ ᱡᱮ ᱟᱹᱵᱤᱱ ᱥᱮᱫ ᱫᱚ ᱫᱟᱜ ᱫᱚ ᱫᱟᱜ ᱮᱫᱟᱭ ᱥᱮ ᱵᱟᱝ ᱜᱮ?
ᱦᱩᱸ ᱫᱟᱜ ᱫᱚ ᱫᱟᱜ ᱵᱟᱲᱟ ᱠᱮᱫ ᱜᱮᱭᱟᱭ
ᱚᱸ ᱟᱫᱚ ᱨᱚᱦᱚᱭ ᱨᱚᱦᱚᱭ ᱠᱚᱫᱚ ᱯᱮ ᱫᱷᱩᱨᱟᱹᱣ ᱟᱠᱟᱱ ᱜᱮᱭᱟ ᱥᱮ ᱵᱟᱝ?
ᱦᱮᱸ ᱨᱚᱦᱚᱭ ᱦᱩᱭᱩᱜ ᱠᱟᱱ ᱜᱮᱭᱟ ᱟᱯᱮ ᱫᱚ?
ᱵᱟᱝᱜᱮ ᱟᱞᱮ ᱥᱮᱱ ᱫᱚ ᱫᱟᱜ ᱜᱮ ᱵᱟᱭ ᱫᱟᱜ ᱮᱫᱟ ᱛᱟᱨᱯᱚᱨ ᱛᱚᱞᱟ ᱠᱚᱦᱚᱸ ᱟᱹᱣᱨᱤ ᱦᱟᱨᱟᱜ ᱛᱟᱞᱮᱭᱟ ᱟᱫᱚ ᱨᱚᱦᱚᱭ ᱫᱚ ᱟᱹᱣᱨᱤ ᱞᱮ ᱫᱷᱩᱨᱟᱹᱜᱼᱟ᱾
ᱚᱸ
ᱦᱳᱭ ᱦᱳᱭ
ᱟᱫᱚ ᱞᱟᱹᱭ ᱮᱭᱟ ᱞᱤᱧ ᱡᱮ ᱛᱟᱦᱞᱮ ᱟᱵᱤᱱ ᱥᱮᱱ ᱫᱚ ᱢᱟᱱᱮ ᱥᱮᱨᱢᱟ ᱫᱟᱜ ᱛᱮᱜᱮᱯᱮ ᱨᱚᱦᱚᱭ ᱜᱮᱭᱟ? ᱥᱮ ᱱᱚᱣᱟ ᱥᱮᱞᱚ ᱠᱚ ᱢᱤᱱᱤ ᱠᱚ ᱢᱮᱱᱟᱜ ᱛᱟᱯᱮᱜ ᱜᱮᱭᱟ?
ᱵᱟᱝ ᱵᱟᱝ ᱟᱞᱮ ᱥᱮᱫ ᱫᱚ ᱥᱮᱞᱚ ᱠᱚᱫᱚ ᱵᱟᱹᱱᱩᱜᱼᱟ ᱟᱫᱚ ᱥᱮᱨᱢᱟ ᱫᱟᱜ ᱛᱮ ᱜᱮ ᱞᱮ ᱨᱚᱦᱚᱭ ᱜᱮᱭᱟ ᱟᱞᱮ ᱫᱚ
ᱚᱸ ᱟᱨ ᱛᱟᱦᱚᱞᱮ ᱦᱩᱲᱩ ᱫᱚ ᱪᱮᱫ ᱞᱮᱠᱟ ᱯᱮ ᱪᱟᱥ ᱜᱮᱭᱟ ᱢᱟᱱᱮ ᱢᱤᱫ ᱫᱷᱟᱣ ᱜᱮᱯᱮ ᱪᱟᱥ ᱜᱮᱭᱟ ᱥᱮ ᱚᱱᱠᱟ ᱵᱟᱨ ᱫᱷᱟᱣ ᱯᱮ ᱪᱟᱥᱟ
ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ ᱟᱥᱚᱞ ᱨᱮᱫᱚ ᱟᱞᱮᱥᱮᱫ ᱫᱚ ᱩᱱᱟᱹᱜ ᱫᱟᱜ ᱵᱟᱹᱱᱩᱜᱼᱟ ᱛᱚ
ᱦᱳᱭ ᱦᱳᱭ
ᱮᱭ ᱠᱠᱨᱚᱱ ᱛᱮ᱾
ᱟᱨ ᱛᱟᱦᱞᱮ ᱮ ᱱᱤᱭᱟᱹ ᱫᱷᱟᱣ ᱫᱚ ᱦᱩᱲᱩ ᱯᱮ ᱪᱟᱥ ᱟᱛᱚ ᱛᱟᱯᱚᱨ ᱥᱚᱵᱽᱡᱤ ᱠᱚᱫᱚ ᱯᱮ ᱪᱟᱥ ᱜᱮᱭᱟ ᱥᱮ ᱵᱟᱝᱜᱮ?
ᱪᱮᱫ ᱞᱮᱠᱟ ᱨᱚᱲ ᱵᱟᱝ ᱟᱸᱡᱚᱢ ᱞᱮᱱᱟ ᱵᱷᱞᱮ ᱚᱠᱚᱡ?
ᱚ ᱞᱟᱹᱭᱮᱟᱞᱤᱧ ᱡᱮ ᱮ ᱥᱚᱵᱡᱽᱤ ᱠᱚᱫᱚ ᱯᱮ ᱪᱟᱥ ᱜᱮᱭᱟ ᱥᱮ ᱵᱟᱝ ᱜᱮ?
ᱦᱮᱸ ᱥᱚᱵᱽᱡᱤ ᱠᱚ ᱪᱟᱥ ᱦᱩᱭᱩᱜ ᱜᱮᱭᱟ᱾
ᱚ ᱪᱮᱫ ᱪᱮᱫ ᱠᱚ ᱥᱚᱵᱡᱤ ᱠᱚᱯᱮ ᱪᱟᱥ ᱜᱮᱭᱟ?
ᱥᱚᱵᱡᱤ ᱵᱚᱞᱛᱮ ᱟᱹᱞᱩ ᱠᱚ ᱵᱮᱸᱜᱟᱲ ᱠᱚ ᱯᱳᱴᱳᱞ ᱠᱚ ᱠᱟᱞᱞᱟ ᱠᱚ᱾ ᱵᱤᱞᱟᱹᱛᱤ ᱠᱚ ᱢᱟᱹᱨᱤᱪ ᱠᱚ᱾ ᱟᱹᱰᱤ ᱠᱤᱪᱷᱩ ᱜᱮ ᱪᱟᱥ ᱦᱩᱭᱩᱜ ᱜᱮᱭᱟ ᱪᱟᱥ ᱫᱚ᱾ ᱟᱯᱮ ᱥᱮᱫ ᱫᱚ?
ᱟᱞᱮ ᱥᱮᱱ ᱫᱚ ᱮᱸ ᱵᱟᱞᱮ ᱪᱟᱥ ᱜᱮᱭᱟ ᱱᱚᱣᱟ ᱦᱩᱲᱩ ᱜᱮ ᱡᱟᱞᱮ ᱪᱟᱥ ᱟ ᱟᱫᱚ ᱚᱱᱟ ᱦᱚᱸ ᱥᱮᱨᱢᱟ ᱫᱟᱜ ᱵᱷᱚᱨᱥᱟ ᱜᱮᱞᱮ ᱪᱟᱥ ᱜᱮᱭᱟ ᱥᱮᱨᱢᱟ ᱫᱟᱜ ᱡᱩᱫᱤ ᱡᱟᱹᱲᱤ ᱠᱮᱫᱟᱭ ᱛᱟᱦᱚᱞᱮ ᱪᱟᱥ ᱦᱳᱭᱮᱱᱟ, ᱟᱨ ᱥᱮᱨᱢᱟ ᱫᱟᱜ ᱡᱩᱫᱤ ᱵᱟᱭ ᱡᱟᱹᱲᱤᱭᱟ ᱛᱟᱦᱚᱞᱮ ᱟᱫᱚ ᱪᱟᱥ ᱫᱚ ᱵᱟᱝ ᱦᱩᱭᱩᱜᱼᱟ᱾ ᱟᱫᱚ ᱦᱩᱲᱩ ᱵᱟᱫ ᱠᱟᱛᱮᱫ ᱫᱚ ᱚ ᱚᱱᱟ ᱥᱚᱵᱡᱤ ᱠᱚᱫᱚ ᱩᱱᱟᱹᱜ ᱜᱟᱱ ᱫᱚ ᱵᱟᱞᱮ ᱪᱟᱥ ᱜᱮᱭᱟ᱾
ᱚ ᱟᱪᱪᱷᱟ ᱟᱪᱪᱷᱟ᱾
ᱦᱳᱭ᱾
ᱟᱯᱮ ᱥᱮᱫ ᱫᱚ ᱢᱟᱱᱮ ᱥᱮᱞᱳ ᱢᱮᱞᱳ ᱠᱚᱫᱚ ᱢᱮᱱᱟᱜᱼᱟ ᱥᱮ ᱵᱟᱹᱱᱩᱜᱼᱟ?
ᱵᱟᱝᱜᱮ ᱟᱞᱮ ᱥᱮᱱ ᱫᱚ ᱥᱮᱞᱚ ᱠᱚᱦᱚᱸ ᱵᱟᱹᱱᱩᱜᱼᱟ ᱛᱟᱯᱚᱨ ᱢᱟᱱᱮ ᱚᱱᱠᱟ ᱫᱟᱜ ᱨᱮᱱᱟᱜ ᱫᱚ ᱟᱹᱰᱤ ᱡᱳᱨ ᱜᱮ ᱟᱱᱟᱴ ᱜᱮ ᱟᱱᱟᱴ ᱜᱮᱭᱟᱞᱮ᱾ ᱟᱫᱚ ᱚᱱᱟᱛᱮ ᱵᱟᱞᱮ ᱪᱟᱥ ᱜᱮᱭᱟᱞᱮ ᱩᱱᱟᱹᱜ ᱫᱚ᱾
ᱚ ᱟᱪᱪᱷᱟ ᱟᱪᱪᱷᱟ᱾ ᱢᱟᱱᱮ ᱟᱯᱮ ᱫᱚ ᱛᱟᱞᱦᱮ ᱵᱤᱞᱟᱹᱛ ᱫᱤᱥᱚᱢ ᱥᱮ ᱵᱤᱨ ᱫᱤᱥᱚᱢ ᱠᱟᱱᱟ ᱯᱮ?
ᱟᱞᱮ ᱫᱚ ᱵᱩᱨᱩ ᱫᱤᱥᱚᱢ ᱠᱟᱱᱟᱞᱮ᱾
ᱚ᱾
ᱟᱯᱮ ᱫᱚ?
ᱟᱞᱮ ᱦᱚᱸ ᱚᱱᱠᱟ ᱜᱮ ᱵᱩᱨᱩ ᱫᱤᱥᱚᱢ ᱠᱟᱱ ᱜᱮᱭᱟᱞᱮ ᱟᱞᱮ ᱦᱚᱸ᱾
ᱚ ᱦᱳᱭ ᱛᱚ᱾ ᱟᱨ ᱛᱟᱦᱞᱮ ᱮ ᱵᱩᱨᱩ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ ᱜᱮ?
ᱦᱮᱸ ᱪᱟᱞᱟᱣ ᱫᱚᱞᱮ ᱪᱟᱞᱟᱣ ᱵᱟᱲᱟᱜ ᱜᱮᱭᱟ᱾ ᱟᱯᱮ ᱥᱮᱫ ᱫᱚ ᱛᱟᱞᱦᱮ ᱪᱟᱞᱟᱜ ᱜᱮᱭᱟ ᱠᱚ ᱥᱮ ᱵᱟᱝ?
ᱦᱳᱭ, ᱪᱟᱞᱟᱜ ᱜᱮᱭᱟ ᱠᱚ᱾
ᱚ᱾
ᱟᱫᱚ ᱛᱟᱦᱚᱞᱮ ᱢᱟᱱᱮ ᱟᱯᱮ ᱵᱟᱹ ᱵᱤᱨ ᱨᱮᱫᱚ ᱢᱟᱱᱮ ᱪᱮᱞᱮ ᱡᱤᱭᱟᱹᱞᱤ ᱠᱚ ᱛᱟᱦᱮᱱ ᱜᱮᱭᱟ ᱠᱚ?
ᱡᱤᱭᱟᱹᱞᱤ ᱵᱚᱞᱛᱮ ᱫᱚ ᱩᱱᱠᱩ ᱛᱩᱭᱩ ᱠᱚ, ᱨᱩᱸᱰᱟᱹ ᱠᱚ, ᱥᱚᱜᱚᱫ ᱠᱚ, ᱪᱮᱢᱮᱧ ᱠᱚ, ᱠᱩᱞᱟᱹᱭ ᱠᱚ᱾ ᱛᱟᱦᱮᱸ ᱵᱚᱞᱛᱮ ᱟᱹᱰᱤ ᱠᱤᱪᱷᱩ ᱠᱚ ᱛᱟᱦᱮᱱ ᱜᱮᱭᱟ ᱠᱚ᱾
ᱦᱳᱭ ᱦᱳᱭ᱾ ᱟᱨ ᱛᱟᱞᱦᱮ ᱩᱱᱠᱩ ᱜᱮᱯᱮ ᱥᱮᱸᱫᱽᱨᱟ ᱠᱚᱜᱮᱭᱟ ᱥᱮ ᱟᱨᱚ ᱚᱱᱠᱟ ᱩᱸ ᱡᱟᱦᱟᱸ ᱥᱩᱠᱨᱤ ᱠᱚ ᱪᱮᱞᱮ ᱠᱚ ᱚᱱᱠᱟ ᱠᱚ ᱛᱟᱦᱮᱱ ᱜᱮᱫᱚ, ᱩᱱᱠᱩ ᱠᱚᱯᱮ ᱥᱮᱸᱫᱽᱨᱟ ᱠᱚᱣᱟ᱾
ᱟᱞᱮ ᱥᱮᱫ ᱫᱚ ᱥᱩᱠᱨᱤ ᱫᱚ ᱵᱟᱹᱱᱩᱜ ᱠᱚᱣᱟ ᱛᱚ᱾ ᱥᱩᱠᱨᱤ ᱫᱚ ᱵᱟᱹᱱᱩᱜ ᱠᱚᱣᱟ ᱟᱞᱮ ᱥᱮᱫ ᱨᱮ ᱫᱚ᱾ ᱩᱱᱠᱩ ᱠᱟᱹᱴᱤᱡ ᱠᱚ ᱠᱟᱹᱴᱤᱡ ᱠᱟᱹᱴᱤᱡ ᱡᱤᱱᱤᱥ ᱠᱚᱜᱮ ᱞᱮ ᱥᱮᱸᱫᱽᱨᱟ ᱵᱟᱲᱟ ᱠᱚᱜᱮᱭᱟ᱾
ᱟᱨ ᱛᱟᱦᱚᱞᱮ ᱢᱟᱱᱮ ᱩᱸ ᱥᱮᱸᱫᱽᱨᱟ ᱠᱚ ᱢᱟᱱᱮ ᱚᱝᱠᱟ ᱞᱟᱴᱩ ᱞᱟᱴᱩ ᱥᱮᱸᱫᱽᱨᱟ ᱡᱮᱢᱚᱱ ᱚᱡᱚᱫᱤᱭᱟᱹ ᱵᱩᱨᱩ ᱥᱮᱸᱫᱽᱨᱟ ᱠᱚᱠᱚ ᱪᱟᱞᱟᱜ ᱜᱮᱭᱟ, ᱛᱟᱨ ᱯᱚᱨ ᱚᱱᱠᱟ ᱞᱟᱴᱩ ᱞᱟᱹᱴᱩ ᱵᱤᱨ ᱠᱚᱨᱮ ᱥᱮᱸᱫᱽᱨᱟ ᱠᱚᱠᱚ ᱪᱟᱞᱟᱜ ᱜᱮᱭᱟ, ᱛᱟᱦᱞᱮ ᱟᱵᱤᱱ ᱫᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝᱜᱮ?
ᱚᱠᱟ ᱞᱟᱹᱴᱩ ᱥᱮᱸᱫᱽᱨᱟ ᱫᱚ ᱵᱟᱝᱞᱤᱧ ᱪᱟᱞᱟᱣ ᱵᱟᱲᱟᱣ ᱟᱠᱟᱱᱟ ᱾ ᱟᱞᱮ ᱡᱟᱦᱟᱸ ᱚᱱᱟ ᱵᱤ ᱵᱤᱨ ᱵᱩᱨᱩ ᱠᱚ ᱢᱮᱱᱟᱜᱼᱟ, ᱚᱱᱟ ᱠᱚᱨᱮᱜ ᱜᱮᱞᱮ ᱥᱮᱸᱫᱽᱨᱟ ᱵᱟᱲᱟ ᱠᱚᱣᱟ, ᱚᱱᱟ ᱠᱚᱨᱮ ᱜᱮᱞᱤᱧ ᱪᱟᱞᱟᱣ ᱵᱟᱲᱟ ᱟᱠᱟᱱᱟ᱾
ᱚ ᱦᱳᱭᱛᱚ ᱟᱨ ᱛᱟᱦᱚᱞᱮ ᱚᱱᱠᱟ ᱟ ᱢᱟᱱᱮ ᱵᱤᱨ ᱥᱩᱠᱨᱤ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝ, ᱚᱱᱠᱟ ᱱᱮᱱᱰᱟ ᱠᱟᱛᱮᱫ ᱠᱚ ᱪᱟᱞᱟᱜ ᱜᱮᱫᱚ?
ᱚᱱᱠᱟ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱦᱮᱸ ᱪᱟᱞᱟᱣ ᱵᱟᱲᱟ ᱟᱠᱟᱱ ᱜᱮᱭᱟᱞᱤᱧ ᱚᱱᱟ ᱠᱚᱫᱚ᱾
ᱛᱟᱦᱚᱞᱮ ᱟ ᱟᱵᱤᱱ ᱡᱮ ᱥᱮᱸᱫᱽᱨᱟ ᱵᱤᱱ ᱪᱟᱞᱟᱣ ᱵᱟᱲᱟ ᱟᱠᱟᱱ ᱜᱮᱭᱟ ᱦᱮᱸᱥᱮ, ᱛᱟᱦᱚᱞᱮ ᱢᱟᱱᱮ ᱥᱮᱸᱫᱽᱨᱟ ᱪᱟᱞᱟᱣ ᱠᱟᱛᱮ ᱮ ᱢᱟᱱᱮ ᱪᱮᱫ ᱞᱮᱠᱟ ᱵᱤᱱ ᱵᱩᱡᱷᱟᱹᱣ ᱜᱮᱭᱟ ᱢᱟᱱᱮ ᱨᱟᱹᱥᱠᱟᱹ ᱜᱮᱵᱤᱱ ᱵᱩᱡᱷᱟᱹᱣᱟ ᱥᱮ ᱚᱱᱠᱟ ᱵᱚᱛᱚᱨ ᱥᱮ ᱢᱟᱱᱮ ᱪᱮᱫ ᱞᱮᱠᱟ?
ᱵᱟᱝ ᱵᱚᱛᱚᱨ ᱫᱚ ᱵᱟᱝ ᱵᱩᱡᱷᱟᱹᱜ-ᱟ ᱨᱟᱹᱥᱠᱟᱹ ᱜᱮ ᱵᱩᱡᱷᱟᱹᱜ-ᱟ᱾ ᱡᱟᱦᱟᱸ ᱛᱤᱱᱟᱹᱜ ᱢᱟᱱᱮ ᱵᱤᱨ ᱜᱟᱡᱟᱲ ᱨᱮᱦᱚᱸ ᱨᱟᱹᱥᱠᱟᱹ ᱜᱮ ᱵᱩᱡᱷᱟᱹᱜ ᱜᱮᱭᱟ ᱥᱮᱸᱫᱽᱨᱟ ᱫᱚ᱾
ᱦᱳᱭ ᱟᱢᱫᱟ ᱟᱢᱫᱟ ᱦᱚᱲ ᱯᱮ ᱪᱟᱞᱟᱜ ᱜᱮᱭᱟ?
ᱦᱳᱭ,
ᱟ ᱢᱟᱱᱮ ᱪᱮ ᱪᱮᱞᱮ ᱥᱮᱸᱫᱽᱨᱟ ᱵᱤᱱ ᱪᱟᱞᱟᱣ ᱵᱟᱲᱟ ᱟᱠᱟᱱ ᱜᱮᱭᱟ ᱚᱱᱠᱟ ᱥᱩᱠᱨᱤ ᱥᱮᱸᱫᱽᱨᱟ? ᱥᱮ ᱚᱱᱠᱟ ᱡᱟᱦᱟᱱ
ᱦᱮᱸ ᱥᱩᱠᱨᱤ ᱥᱮᱸᱫᱽᱨᱟ ᱞᱤᱧ ᱪᱟᱞᱟᱣ ᱵᱟᱲᱟᱣ ᱟᱠᱟᱱᱟ ᱥᱩᱠᱨᱤ ᱥᱮᱸᱫᱽᱨᱟ ᱠᱩᱞᱟᱹᱭ ᱥᱮᱸᱫᱽᱨᱟ ᱾ ᱛᱩᱲ ᱜᱩᱰᱩ ᱠᱚ ᱾
ᱦᱳᱭ ᱦᱳᱭ ᱾ ᱟᱨ ᱛᱟᱦᱚᱞᱮ ᱟᱸ ᱩᱸ ᱟᱹᱵᱤᱱ ᱥᱩᱨ ᱨᱮ ᱡᱟᱦᱟᱸ ᱵᱩᱨᱩ ᱢᱮᱱᱟᱜ ᱫᱚ ᱚᱰᱮ ᱫᱚ ᱛᱟᱦᱚᱞᱮ ᱢᱟᱱᱮ ᱦᱟᱹᱛᱤ ᱠᱚᱫᱚ ᱠᱚ ᱦᱤᱡᱩᱜ ᱜᱮᱭᱟ ᱥᱮ ᱵᱟᱝ ᱜᱮ?
ᱦᱟᱹᱛᱤ ᱠᱚᱞ ᱟᱥᱚᱞ ᱨᱮᱫᱚ ᱢᱟᱱᱮ ᱟᱹᱞᱤᱧ ᱡᱟᱦᱟᱸᱞᱤᱧ ᱵᱟᱲᱟᱭᱟ ᱦᱟᱹᱛᱤ ᱠᱚᱫᱚ ᱚᱱᱠᱟᱱ ᱢᱟᱱᱮ ᱫᱷᱤᱨᱤ ᱵᱩᱨᱩ ᱡᱟᱭᱜᱟ ᱠᱚᱨᱮ ᱫᱚ ᱵᱟᱝᱠᱚ ᱛᱟᱦᱮᱸᱱ ᱜᱮᱭᱟ ᱛᱚ ᱾
ᱦᱳᱭ ᱦᱳᱭ ᱾
ᱵᱟᱹᱱᱩᱜ ᱠᱚᱣᱟ ᱟᱞᱮ ᱥᱮᱫ ᱨᱮᱫᱚ ᱾ᱩᱱᱠᱩ ᱫᱚ ᱵᱮᱥᱤᱨ ᱵᱷᱟᱜᱽ ᱡᱟᱦᱟᱸ ᱠᱚᱨᱮ ᱢᱟᱱᱮ ᱫᱚᱢᱮ ᱠᱚ ᱪᱟᱥ ᱜᱮᱭᱟ ᱠᱚ ᱡᱟᱦᱟᱸ ᱩᱸ ᱡᱟᱦᱟᱸ ᱠᱚᱨᱮ ᱢᱟᱱᱮ ᱡᱟᱭᱜᱟ ᱞᱮᱵᱮᱞ ᱜᱮᱭᱟ ᱱᱚᱝᱠᱟ ᱵᱤᱞᱟᱹᱛ ᱫᱤᱥᱟᱹᱢ ᱥᱮᱫ ᱵᱮᱥᱤ ᱠᱚ ᱛᱟᱦᱮᱱ ᱜᱮᱭᱟ ᱾ ᱟᱥᱚᱞ ᱨᱮᱫᱚ ᱢᱟᱱᱮ ᱦᱟᱹᱛᱤ ᱠᱚᱫᱚ ᱢᱟᱱᱮ ᱛᱟᱲᱟᱢ ᱵᱟᱝ ᱜᱟᱱᱚᱜ ᱛᱟᱠᱚᱣᱟ ᱥᱮ ᱛᱟᱯᱚᱨᱮ ᱵᱩᱨᱩ ᱢᱟᱱᱮ ᱩᱱᱟᱹᱜ ᱢᱟᱨᱟᱝ ᱡᱤᱱᱤᱥ ᱵᱩᱨᱩ ᱨᱟᱠᱟᱵ ᱟᱬᱜᱚ ᱠᱟᱹᱴᱤᱡ ᱡᱷᱟᱢᱮᱞᱟ ᱠᱚ ᱵᱩᱡᱷᱟᱹᱣᱟ ᱚᱱᱟ ᱠᱷᱟᱛᱤᱨ ᱛᱮ ᱵᱟᱝ ᱵᱟᱝᱠᱚ ᱪᱟᱞᱟᱜ ᱜᱮᱭᱟ᱾ ᱪᱟᱞᱟᱜ ᱜᱮᱭᱟ ᱠᱚ ᱟᱹᱰᱤ ᱵᱟᱭ ᱪᱟᱱᱥ ᱨᱮᱠᱚ ᱪᱟᱞᱟᱜ ᱜᱮᱭᱟ᱾
ᱦᱳᱭ ᱦᱳᱭ ᱟᱨ ᱛᱟᱦᱚᱞᱮ ᱟᱵᱤᱱ ᱥᱮᱱ ᱫᱚ ᱛᱟᱦᱚᱞᱮ ᱫᱷᱤᱨᱤ ᱫᱤᱥᱚᱢ ᱜᱮᱭᱟ ᱵᱟᱝᱜᱮ?
ᱦᱳᱭ ᱦᱳᱭ᱾
ᱦᱳᱭᱛᱚ ᱛᱟᱦᱚᱞᱮ ᱦᱟᱹᱛᱤ ᱠᱚᱫᱚ ᱵᱤᱱ ᱧᱮᱞ ᱵᱟᱲᱟ ᱟᱠᱟᱫ ᱠᱚᱣᱟ ᱥᱮ ᱵᱟᱝ?
ᱦᱮᱸ ᱧᱮᱞ ᱫᱚᱞᱤᱧ ᱧᱮᱞ ᱵᱟᱲᱟ ᱠᱟᱜ ᱠᱚ ᱜᱮᱭᱟ ᱦᱟᱹᱛᱤ ᱫᱚ ᱾
ᱚᱻ ᱦᱚᱭᱛᱚ, ᱛᱟᱨᱯᱚᱨ ᱟᱵᱚ ᱡᱟᱦᱟᱸ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱨᱮᱱᱟ ᱞᱟᱭᱞᱟᱠᱪᱟᱨ ᱠᱚ ᱢᱮᱱᱟᱜ ᱜᱮᱫᱚ ᱚᱱᱟ ᱠᱚᱫᱚᱵᱤᱱ ᱠᱩᱥᱤᱭᱟᱜ ᱜᱮᱭᱟ ᱥᱮ ᱵᱟᱝᱜᱮ
ᱦᱮᱸ ᱠᱩᱥᱤᱭᱟᱜ ᱜᱮᱭᱟᱞᱤᱧ ᱪᱮᱫᱟᱜ ᱵᱟᱝ
ᱟᱨ ᱛᱟᱦᱚᱞᱮ ᱟᱵᱤᱱ ᱥᱮᱱ ᱫᱚ ᱵᱟᱦᱟ ᱥᱚᱨᱦᱟᱭ ᱚᱱᱟ ᱠᱚᱫᱚ ᱦᱩᱭᱩᱜ ᱜᱮᱭᱟ
ᱦᱮᱸ ᱵᱟᱦᱟ ᱥᱚᱦᱨᱟᱭ ᱦᱩᱭᱩᱜ ᱜᱮᱭᱟ
ᱟᱨ ᱠᱟᱨᱟᱢ ᱠᱚᱫᱚ ᱯᱮ ᱠᱟᱨᱟᱢᱚᱜ ᱜᱮᱭᱟ ᱥᱮ ᱵᱟᱝ
ᱠᱟᱨᱟᱢ ᱫᱚ ᱵᱚᱨᱚᱝ ᱠᱟᱨᱟᱢ ᱫᱚ ᱵᱟᱞᱮ ᱠᱟᱨᱟᱢᱚᱜ ᱜᱮᱭᱟ ᱟᱞᱮ ᱫᱚ
ᱢᱟᱜ ᱢᱚᱬᱮ ᱠᱚ
ᱦᱳ ᱢᱟᱜ ᱢᱚᱬᱮ ᱵᱚᱨᱚᱝ ᱞᱮ ᱢᱟᱜ ᱢᱚᱬᱮ ᱜᱮᱭᱟ
ᱟᱨ ᱛᱟᱦᱚᱞᱮ ᱡᱟᱦᱟᱸ ᱯᱮ ᱥᱚᱨᱦᱟᱭᱚᱜ ᱫᱚ ᱚᱱᱟ ᱥᱚᱨᱦᱟᱭ ᱫᱚ ᱢᱟᱱᱮ ᱛᱤᱱᱟᱹᱜ ᱫᱤᱱ ᱯᱮ ᱥᱚᱨᱦᱟᱭᱚᱜ ᱜᱮᱭᱟ
ᱥᱚᱨᱚᱦᱟᱭ ᱵᱚᱞᱛᱮ ᱱᱮᱛᱟᱨ ᱫᱚ ᱵᱮᱥᱤ ᱫᱤᱱ ᱫᱚ ᱵᱟᱠᱚ ᱯᱟᱞᱚᱱ ᱮᱫᱟᱛᱚ ᱢᱚᱬᱮ ᱫᱤᱱ ᱠᱚ ᱯᱟᱞᱚᱱ ᱮᱫᱟ
ᱦᱳᱭ ᱦᱳᱭ
ᱞᱟᱹ ᱟᱠᱚ ᱵᱟᱵᱟ ᱢᱟ ᱢᱚᱬᱮ ᱥᱤᱧ ᱢᱚᱬᱮ ᱧᱤᱫᱟᱹ ᱢᱮᱱᱠᱷᱟᱱ ᱱᱮᱛᱟᱨ ᱫᱚ ᱩᱱᱟᱹᱜ ᱫᱚ ᱵᱟᱝᱠᱚ ᱯᱟᱞᱚᱱ ᱵᱟᱲᱟᱭᱮᱫᱟ ᱢᱚᱬᱮ ᱫᱤᱱ ᱜᱮ ᱯᱟᱞᱚᱱ ᱜᱮᱭᱟ ᱠᱚ
ᱚᱸ ᱟᱨ ᱤᱭᱟᱹ ᱫᱚ ᱵᱟᱦᱟ ᱫᱚ?
ᱵᱟᱦᱟ ᱫᱚ ᱯᱮ ᱢᱟᱦᱟ
ᱡᱟᱦᱟᱸ ᱥᱚᱨᱦᱟᱭ ᱵᱤᱱ ᱞᱟᱹᱭ ᱠᱮᱫᱟ ᱢᱚᱬᱮ ᱫᱤᱱ ᱯᱮ ᱯᱟᱞᱟᱣ ᱜᱮᱭᱟ ᱟᱫᱚ ᱢᱟᱱᱮ ᱪᱮᱫ ᱞᱮᱠᱟ ᱯᱮ ᱯᱟᱞᱟᱣᱟ ᱟᱨᱠᱤ ᱠᱟᱹᱴᱤᱡ ᱵᱮᱤᱱ ᱯᱟᱥᱱᱟᱣ ᱥᱟᱺᱦᱤᱡ ᱵᱤᱱ ᱞᱟᱹᱭ ᱞᱮᱠᱷᱟᱱ ᱵᱷᱟᱞᱮ ᱠᱚᱜᱼᱟ᱾
ᱩᱱᱟᱹᱜ ᱯᱟᱥᱱᱟ ᱥᱟᱦᱤᱡ ᱫᱚ ᱵᱟᱞᱤᱧ ᱞᱟᱹᱭ ᱫᱟᱲᱮᱭᱟᱜ ᱠᱟᱱᱟ ᱟᱫᱚᱞ ᱨᱮ ᱫᱚ ᱟᱹᱞᱤᱧ ᱦᱚᱸ ᱩᱱᱟᱹᱜ ᱴᱷᱤᱠ ᱴᱷᱟᱠ ᱫᱚ ᱵᱟᱹᱞᱤᱧ ᱵᱟᱲᱟᱭᱟ ᱪᱮᱫ ᱠᱚ ᱢᱮᱛᱟᱜᱼᱟ ᱪᱮᱫ ᱫᱤᱱ ᱠᱚᱠᱚ ᱢᱮᱛᱟᱜᱼᱟ᱾
ᱦᱳᱭ ᱦᱳᱭ ᱟᱹᱵᱤᱱ ᱫᱚ ᱢᱟᱱᱮ ᱵᱟᱦᱨᱮ ᱨᱮᱜᱮ ᱵᱤᱱ ᱦᱟᱨᱟ ᱟᱠᱟᱫᱟ᱾
ᱦᱳᱭ ᱦᱳᱭ
ᱚᱸ ᱚᱱᱟ ᱠᱷᱟᱹᱛᱤᱨ ᱜᱮ ᱵᱟᱹᱵᱤᱱ ᱵᱟᱲᱟᱭᱟ
ᱦᱮᱸ ᱟᱯᱮ ᱥᱮᱫ ᱫᱚ ᱛᱟᱦᱚᱞᱮ ᱪᱮᱫ ᱞᱮᱠᱟ ᱠᱚ ᱢᱟᱱᱟᱣ ᱜᱮᱭᱟ
ᱟᱞᱮᱥᱮᱱ ᱫᱚ ᱢᱚᱬᱮ ᱫᱤᱱ ᱜᱮᱠᱚ ᱯᱟᱞᱟᱣ ᱜᱮᱭᱟ ᱠᱚ ᱯᱩᱭᱞᱩ ᱫᱤᱱ ᱦᱤᱞᱳᱜ ᱫᱚᱠᱚ ᱩᱢᱟ ᱫᱚᱥᱟᱨ ᱫᱤᱱ ᱦᱤᱞᱳᱜ ᱫᱚᱠᱚ ᱠᱷᱩᱱᱴᱟᱹᱭᱟ ᱛᱮᱥᱟᱨ ᱫᱤᱱ ᱦᱤᱞᱳᱜ ᱫᱚᱠᱚ ᱵᱟᱝ ᱵᱟᱝ ᱚᱱᱠᱟ ᱫᱚ ᱵᱟᱝ ᱯᱩᱭᱞᱩ ᱫᱤᱱ ᱦᱤᱞᱳ ᱫᱚᱠᱚ ᱩᱢᱟ ᱟᱨ ᱫᱚᱥᱟᱨ ᱫᱤᱱ ᱦᱤᱞᱚᱜ ᱫᱚᱠᱚ ᱫᱟᱜ ᱠᱟᱭᱟ ᱛᱮᱥᱟᱨ ᱫᱤᱱ ᱦᱤᱞᱚᱜ ᱫᱚ ᱠᱚ ᱠᱷᱩᱱᱴᱟᱹᱭᱟ ᱛᱟᱯᱚᱨ ᱯᱩᱱ ᱫᱤᱱ ᱦᱤᱞᱳᱜ ᱫᱚᱠᱚ ᱡᱟᱞᱮᱭᱟ ᱟᱨ ᱢᱚᱬᱮ ᱫᱤᱱ ᱦᱤᱞᱳ ᱫᱚᱠᱚ ᱜᱟᱫᱚᱭᱟ ᱠᱚ
ᱚᱸ
ᱚᱱᱠᱟ ᱢᱚᱲ ᱫᱤᱱᱜᱤ ᱦᱩᱭᱩᱜᱼᱟ ᱦᱳᱭ ᱫᱚ ᱟᱫᱚ ᱢᱮᱱᱠᱷᱟᱱ ᱡᱟᱦᱟᱸᱠᱚ ᱞᱟᱹᱭ ᱫᱚ ᱢᱚᱬᱮ ᱥᱤᱝ ᱢᱚᱬᱮ ᱧᱤᱫᱟᱹ ᱮᱱᱮᱡ ᱥᱮᱨᱮᱧ ᱦᱩᱭᱩᱜᱼᱟ᱾ ᱚᱱᱟ ᱢᱚᱬᱮ ᱥᱤᱝ ᱢᱚᱬᱮ ᱧᱤᱫᱟᱹ ᱫᱚ ᱮᱱᱮᱡ ᱥᱮᱨᱮᱧ ᱫᱚ ᱵᱟᱝ ᱦᱩᱭᱩᱜᱼᱟ ᱯᱮ ᱫᱤᱱ ᱦᱩᱭᱩᱜᱼᱟ ᱮᱱᱮᱡ ᱥᱮᱨᱮᱧ ᱫᱚ ᱟᱨᱠᱤ
ᱦᱳᱭ ᱦᱳᱭ ᱦᱳᱭ
ᱟᱨ ᱛᱟᱦᱚᱞᱮ ᱵᱟᱦᱟ ᱵᱟᱦᱟ ᱫᱚ ᱛᱟᱦᱚᱞᱮ ᱵᱟᱦᱟ ᱫᱚ ᱛᱟᱦᱚᱞᱮ ᱛᱤᱱᱟᱹᱜ ᱫᱤᱱ ᱯᱮ ᱢᱟᱱᱟᱣ ᱜᱮᱭᱟ
ᱵᱟᱦᱟ ᱫᱚ ᱟᱞᱤᱧᱟᱜ ᱞᱟᱹᱭ ᱛᱮᱫᱚ ᱵᱟᱦᱟ ᱫᱚ ᱵᱟᱨᱫᱤᱱᱞᱮ ᱢᱟᱱᱟᱣ ᱜᱮᱭᱟ ᱵᱟᱨ ᱫᱤᱱ ᱦᱳᱭ ᱦᱳᱭ ᱵᱟᱨ ᱵᱟᱨᱫᱤᱱ ᱫᱚ ᱵᱟᱝᱜᱮ ᱠᱷᱟᱱ ᱯᱮ ᱫᱤᱱ ᱞᱮ ᱢᱟᱱᱟᱣ ᱜᱮᱭᱟ ᱯᱩᱭᱞᱩ ᱫᱤᱱ ᱦᱤᱞᱳ ᱫᱚ ᱚᱱᱠᱟ ᱡᱟᱦᱮᱨ ᱨᱮ ᱪᱷᱟᱢᱰᱟ ᱠᱚ ᱠᱚ ᱵᱮᱱᱟᱣᱟ
ᱟ ᱪᱷᱚᱧ ᱪᱷᱚᱲᱟᱜ ᱟᱞᱮ ᱟᱨ ᱫᱚᱥᱟᱨ ᱫᱤᱱ ᱦᱤᱞᱳᱜ ᱫᱚ ᱩᱢ ᱩᱢᱩᱜ ᱟᱞᱮ ᱢᱟᱱᱮ ᱚᱱᱟ ᱠᱚ᱾ ᱩᱢ ᱠᱟᱛᱮᱜ ᱡᱟᱦᱮᱨ ᱨᱮᱠᱚ ᱵᱚᱸᱜᱟᱭ ᱜᱮᱭᱟ ᱠᱚ᱾
ᱦᱩᱸ ᱦᱩᱸ
ᱟᱨ ᱛᱮᱥᱟᱨ ᱫᱤᱱ ᱦᱤᱞᱳᱜ ᱫᱚ ᱫᱟᱜ ᱠᱚᱞᱮ ᱫᱩᱞ ᱡᱚᱱᱟᱜᱼᱟ ᱡᱟᱦᱟᱸ ᱥᱟᱨᱮᱡ ᱵᱟᱨᱮᱡ ᱠᱚ ᱛᱟᱦᱮᱱᱟ ᱦᱟᱺᱰᱤ᱾ ᱚᱱᱟ ᱠᱚᱠᱚ ᱧᱩᱭ ᱜᱮᱭᱟ ᱛᱟᱯᱚᱨ ᱚᱱᱠᱟ ᱯᱤᱴᱷᱟᱹ ᱠᱚ ᱡᱤᱞ ᱯᱤᱴᱷᱟᱹ ᱠᱚ ᱦᱚ ᱦᱩᱭᱩᱜ ᱜᱮᱭᱟ ᱚᱱᱟ ᱠᱚ᱾ ᱠᱚ ᱧᱩᱭ ᱚᱱᱟ ᱠᱚ᱾ ᱡᱚᱢ ᱜᱮᱭᱟ ᱠᱚ ᱟᱨᱠᱤ ᱚᱱᱠᱟ ᱜᱮ ᱦᱩᱭᱩᱜᱼᱟ᱾ ᱛᱟᱦᱞᱮ ᱟᱵᱤᱱ ᱥᱮᱱ ᱫᱚ ᱪᱮᱫ ᱞᱮᱠᱟ ᱦᱩᱭᱩᱜ ᱜᱮᱭᱟ?
ᱵᱟᱦᱟ ᱫᱚ ᱟᱞᱮ ᱦᱚᱸ ᱯᱮ ᱢᱟᱦᱟ ᱜᱮᱞᱮ ᱢᱟᱱᱟᱣ ᱜᱮᱭᱟ ᱟᱞᱮ ᱦᱚᱸ᱾
ᱦᱳᱭ ᱦᱳᱭ ᱟᱫᱚ ᱪᱮᱫ ᱞᱮᱠᱟ ᱠᱚ ᱪᱮᱫ ᱞᱮᱠᱟ ᱯᱮ ᱢᱟᱱᱟᱣ ᱜᱮᱭᱟ ᱵᱚᱞᱮ᱾
ᱦᱩᱸ ᱯᱩᱭᱞᱩ ᱫᱤᱱ ᱦᱤᱞᱟᱹᱜ ᱡᱟᱦᱟᱸ ᱫᱚ ᱦᱩᱭᱩᱜ ᱠᱟᱱᱟ ᱪᱮᱫ ᱠᱚ ᱢᱮᱛᱟᱜᱼᱟ ᱩᱢ ᱢᱟᱦᱟ᱾
ᱥᱮ ᱯᱳᱞᱳ ᱫᱤᱱᱤᱞᱳ ᱫᱚ ᱥᱟᱹᱲᱤᱢ ᱠᱚᱞᱮ ᱫᱟᱵ ᱜᱮᱭᱟ ᱡᱟᱦᱮᱨ ᱠᱚᱞᱮ ᱥᱟᱯᱷᱟ ᱵᱟᱲᱟᱭ ᱜᱮᱭᱟ᱾
ᱛᱟᱯᱚᱨᱮ ᱩᱱᱠᱩ ᱵᱚᱸᱜᱟ ᱵᱳᱩᱨᱩᱳ ᱠᱚᱣᱟᱜ ᱥᱟᱯᱟᱵ ᱠᱚ ᱟᱹᱨᱩᱵ ᱥᱟᱯᱷᱟᱭ᱾ ᱛᱮ ᱚᱱᱮ ᱟᱹᱜᱩᱭᱟᱞᱮ ᱛᱟᱯᱚᱨᱮ ᱚᱸᱰᱮ ᱠᱟᱹᱴᱤᱡ ᱞᱮ ᱵᱚᱸᱜᱟ ᱵᱳᱩᱨᱩ ᱦᱚᱴᱚᱠᱟᱜᱼᱟ ᱛᱟᱯᱚᱨᱮ᱾ ᱥᱮᱸᱫᱽᱨᱟ ᱞᱮ ᱪᱟᱞᱟᱜᱼᱟ ᱥᱮᱸᱫᱽᱨᱟ ᱠᱷᱚᱱᱟᱜ ᱦᱮᱡ ᱠᱟᱛᱮᱫ᱾ ᱛᱮ ᱡᱟᱠᱜᱮ᱾ ᱡᱚᱢ ᱵᱟᱲᱟ ᱠᱟᱛᱮᱛ ᱟᱨᱚ ᱢᱟᱱᱮ ᱪᱮᱫ ᱠᱚ ᱞᱟᱹᱭᱟ᱾ ᱨᱩᱢᱞᱮ ᱰᱟᱠᱟᱣᱟ᱾
ᱛᱟ ᱯᱚᱨᱮ ᱚᱱᱟ᱾
ᱞᱟᱹᱭᱮᱫᱼᱟ ᱞᱤᱧ ᱡᱮ ᱟᱹᱭᱩᱵ ᱵᱮᱲᱟ ᱵᱟᱝ᱾
ᱦᱳᱭ ᱦᱳᱭ ᱛᱟᱯᱚᱨᱮ ᱚᱱᱟ ᱫᱚᱥᱟᱨ ᱫᱤᱱ ᱦᱤᱞᱚᱜ ᱫᱚ ᱥᱟᱹᱨᱫᱤ ᱢᱟᱦᱟ᱾ ᱛᱟᱨᱯᱚᱨᱮ ᱫᱤᱱ ᱦᱤᱞᱳᱜ ᱫᱚ ᱚᱱᱮ ᱚᱱᱠᱟ ᱵᱤᱱ ᱞᱟᱹᱭ ᱠᱮᱫᱮᱜ ᱡᱟᱦᱟᱸ ᱫᱚ᱾ ᱥᱟᱨᱮᱡ ᱵᱟᱨᱮᱡ ᱦᱟᱺᱰᱤ ᱠᱚ ᱡᱟᱦᱟᱸ ᱛᱟᱦᱮᱱᱟ ᱫᱟᱜ ᱠᱚ ᱫᱩᱞ ᱵᱟᱲᱟᱭ ᱱᱭᱟ ᱠᱚ ᱚᱱᱟ ᱠᱚ ᱧᱩ ᱵᱟᱲᱟᱭᱟ ᱠᱚ᱾
ᱦᱳᱭ ᱦᱳᱭ ᱛᱟᱦᱚᱞᱮ ᱟᱵᱤᱱ ᱥᱮᱱ ᱦᱚᱸ ᱚᱱᱠᱟ ᱜᱮᱠᱚ ᱯᱟᱞᱟᱣ ᱜᱮᱭᱟ ᱠᱚ ᱵᱟᱝ ᱥᱮ᱾
ᱦᱳᱭ ᱦᱳᱭ
ᱟᱨ ᱛᱟᱦᱚᱞᱮ ᱡᱟᱦᱟᱸ᱾ ᱢᱟᱱᱮ ᱚᱱᱠᱟ ᱟᱸᱡᱚᱢ ᱠᱟᱫᱟᱞᱤᱧ ᱯᱟᱴᱟᱵᱤᱸᱰᱟᱹ ᱠᱚ ᱦ ᱦᱩᱭᱩᱜᱭᱳ ᱜᱮᱭᱟ ᱵᱩᱨᱩ ᱵᱚᱸᱜᱟ ᱠᱚ ᱦᱳᱭᱳᱜ ᱜᱮᱭᱟ᱾ ᱛᱟᱦᱚᱞᱮ ᱚᱱᱟ ᱠᱚ ᱫᱚᱵᱤᱱ ᱪᱟᱞᱟᱣ ᱵᱟᱲᱟ ᱟᱠᱟᱱ ᱜᱮᱭᱟ ᱥᱮ ᱵᱟᱝᱜᱮ᱾
ᱦᱮᱸ ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ᱾ ᱵᱩᱨᱩ ᱵᱚᱸᱜᱟ ᱫᱚ ᱵᱟᱟᱹᱞᱤᱧ ᱪᱟᱞᱟᱣ ᱟᱠᱟᱱᱟ ᱯᱟᱛᱟ ᱵᱤᱱᱫᱷᱟ ᱵᱚᱨᱚᱱᱞᱤᱧ ᱪᱟᱞᱟᱣ ᱵᱟᱲ ᱟᱠᱟᱱᱟ᱾
ᱚ ᱟᱫᱚ ᱢᱟᱱᱮ ᱯᱟᱛᱲᱟ ᱵᱤᱸᱫᱷᱟᱹ ᱪᱮᱫ ᱞᱮᱠᱟ ᱦᱩᱭᱩᱜ ᱛᱮ᱾ ᱟᱹᱞᱤᱧ ᱫᱚ ᱵᱟᱹᱞᱤᱧ ᱵᱟᱲᱟᱭᱟ ᱠᱟᱹᱴᱤᱡ ᱵᱤᱱ ᱞᱟᱹᱭ ᱞᱮᱠᱷᱟᱱᱷᱟᱮ ᱵᱦᱟᱞᱮ ᱠᱚᱜᱼᱟ᱾
ᱯᱟᱛᱟ ᱵᱤᱸᱫᱷᱟᱹ ᱪᱮᱫ ᱞᱮᱠᱟ ᱦᱩᱭᱩᱜᱼᱟ᱾ ᱫᱚᱢᱮ ᱦᱚᱲ ᱠᱚ ᱦᱤᱡᱩᱜ ᱜᱮᱭᱟ ᱯᱟᱛᱟ ᱠᱚ ᱮᱱᱮᱡ ᱜᱮᱭᱟ ᱠᱚ᱾ ᱱᱤᱭᱟᱹ ᱛᱟᱨᱯᱚᱨᱮ ᱟᱹᱰᱤ ᱠᱤᱪᱷᱩ ᱚᱱᱠᱟ᱾ ᱡᱟᱦᱟᱸ ᱫᱚ ᱫᱚᱠᱟᱱ ᱠᱚ ᱡᱟᱦᱟᱸ ᱫᱚ ᱯᱟᱛᱲᱟ ᱯᱤᱴᱷᱟᱹ ᱠᱚ ᱡᱮᱢᱚᱱ᱾ ᱟᱠᱷᱨᱤᱧ ᱜᱮᱭᱟ ᱠᱚ᱾
ᱦᱳᱭ ᱦᱳᱭ᱾
ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱜᱮᱭᱟ᱾
ᱦᱩᱸ ᱢᱟᱱᱮ ᱟᱹᱜ ᱟᱞᱤᱧ ᱡᱟ ᱞᱤᱧ ᱟᱸᱡᱚᱢ ᱠᱟᱫᱟ ᱯᱟᱛᱟᱼᱼ